ᱦᱩᱸ, ᱦᱮᱞᱳ᱾
ᱦᱮᱞᱳ᱾
ᱦᱮᱞᱳ᱾
ᱦᱩᱸ ᱜᱚᱝᱠᱮ ᱡᱚᱦᱟᱨ ᱜᱮ᱾
ᱦᱩᱸ ᱜᱚᱝᱠᱮ ᱡᱚᱦᱟᱨ ᱜᱮ᱾
ᱡᱚᱦᱟᱨ ᱜᱮ ᱟᱨ ᱜᱚᱝᱠᱮ ᱟᱵᱤᱱᱟᱜ ᱨᱚᱲ ᱠᱟᱹᱴᱤᱡ ᱟᱹᱰᱤ ᱵᱷᱤᱛᱤᱨ ᱨᱮ ᱟᱸᱡᱚᱢᱚᱜ ᱠᱟᱱᱟ᱾
ᱚ, ᱱᱤᱛᱳᱜ ᱟᱸᱡᱚᱢᱚᱜ ᱠᱟᱱᱟ᱾
ᱦᱮᱸ ᱱᱤᱛ ᱫᱚ ᱴᱷᱤᱠ ᱜᱮᱭᱟ᱾
ᱩᱸ
ᱛᱚ ᱜᱚᱝᱠᱮ ᱪᱮᱫ ᱵᱤᱱ ᱪᱤᱠᱟᱹᱭᱮᱫᱟ?
ᱜᱚᱝᱠᱮ ᱪᱤᱠᱟᱹ ᱦᱚᱸ ᱵᱟᱝ ᱫᱩᱲᱩᱵ ᱵᱟᱲᱟᱭ ᱠᱟᱱᱟᱞᱤᱧ᱾
ᱚ, ᱡᱚᱢ ᱵᱟᱲᱟ ᱠᱚᱫᱚ ᱦᱩᱭ ᱱᱟ? ᱟᱹᱞᱤᱧ ᱦᱚᱸ ᱫᱩᱲᱩᱵ ᱵᱟᱲᱟ ᱦᱩᱭ ᱠᱟᱱᱟ, ᱡᱚᱢ ᱵᱟᱲᱟ ᱠᱟᱛᱮᱫ ᱱᱟᱥᱛᱟ ᱵᱟᱲᱟ ᱠᱟᱛᱮᱫ᱾
ᱚ, ᱟᱹᱞᱤᱧ ᱦᱚᱸ ᱜᱚᱝᱠᱮ ᱡᱚᱢ ᱵᱟᱲᱟ ᱠᱟᱫᱚ ᱦᱩᱭᱮᱱᱟ᱾
ᱚ ᱛᱚ, ᱜᱚᱝᱠᱮ ᱱᱤᱛ ᱫᱚ ᱚᱱᱟ ᱟᱹᱵᱤᱱ ᱢᱟ ᱱᱚᱣᱟ ᱵᱟᱡᱟᱨ ᱨᱮᱵᱮᱱ ᱛᱟᱦᱮᱱ ᱜᱮᱭᱟ ᱦᱮᱸ ᱥᱮ?
ᱦᱩᱸ ᱜᱚᱝᱠᱮ ᱟᱹᱞᱤᱧ ᱫᱚ ᱵᱟᱡᱟᱨ ᱨᱮ ᱛᱟᱦᱮᱱ ᱜᱮᱭᱟᱞᱤᱧ᱾
ᱚ, ᱛᱚᱵᱮ ᱟᱛᱳ ᱫᱤᱥᱚᱢ ᱠᱚᱨᱮ ᱫᱚ ᱱᱤᱛ ᱫᱚ ᱵᱟᱵᱤᱱ ᱪᱟᱞᱟᱜ-ᱟ?
ᱱᱤᱛ ᱫᱚ ᱵᱟᱹᱞᱤᱧ ᱪᱟᱞᱟᱜ-ᱟᱹᱞᱤᱧ ᱟᱨ ᱠᱚᱭᱮᱠ ᱫᱤᱱ ᱯᱚᱨ ᱞᱤᱧ ᱪᱟᱞᱟᱜ ᱟᱹᱞᱤᱧ ᱵᱟᱨ, ᱯᱮ, ᱯᱩᱱ, ᱫᱤᱱ ᱯᱚᱨ᱾
ᱟᱪᱪᱷᱟ ᱟᱪᱪᱷᱟ᱾
ᱮᱠᱡᱟᱢ ᱠᱚ ᱢᱮᱱᱟᱜ-ᱟ ᱛᱚ ᱮᱢ, ᱮᱢ ᱪᱟᱵᱟ ᱠᱟᱛᱮ ᱪᱟᱞᱟᱜ ᱦᱩᱭᱩᱜ-ᱟ᱾
ᱮᱠᱫᱚᱢ ᱮᱠᱫᱚᱢ᱾ ᱛᱟᱯᱚᱨᱮ ᱜᱚᱝᱠᱮ ᱨᱚᱦᱚᱭ ᱠᱚᱫᱚ ᱚᱲᱟᱜ ᱥᱮᱫ ᱵᱮᱱ ᱯᱷᱳᱱ ᱞᱮᱫᱟ?
ᱦᱩᱸ ᱜᱚᱝᱠᱮ ᱨᱚᱦᱚᱭ ᱫᱚ ᱟᱞᱮ ᱥᱮᱫ ᱫᱚ ᱜᱚᱝᱠᱮ ᱨᱚᱦᱚᱭ ᱫᱚᱠᱚ ᱟᱨᱟᱢᱵᱚ ᱠᱮᱫᱟ ᱠᱚ᱾ ᱟᱫᱚ ᱡᱷᱚᱛᱚ ᱫᱚ ᱟᱹᱣᱨᱤ ᱠᱚ ᱟᱨᱟᱢᱵᱚᱭᱟ ᱠᱚ ᱜᱚᱝᱠᱮ ᱢᱟᱱᱮ᱾ ᱟᱱᱮ ᱴᱟᱴᱠᱟ ᱜᱮ ᱫᱟᱜ ᱜᱚᱫ ᱠᱮᱫᱟᱭ ᱛᱚ ᱫᱚᱢᱮᱼᱼ
ᱦᱩᱸ-ᱦᱩᱸ
ᱟᱫᱚ ᱡᱷᱚᱛᱚ ᱦᱚᱲ ᱫᱚ ᱱᱟᱜ ᱠᱷᱟᱱᱻ ᱵᱟᱠᱚ ᱨᱚᱦᱚᱭ ᱫᱟᱲᱮᱭᱟᱜ ᱠᱟᱱᱟ ᱠᱚ ᱢᱟᱱᱮ ᱡᱷᱚᱛᱚ ᱜᱮᱼᱼ ᱠᱤᱥᱟᱹᱱ ᱡᱷᱚᱛᱚ ᱛᱚ ᱱᱤᱡᱮ ᱛᱮᱫᱚ ᱛᱚ ᱵᱟᱝ ᱨᱚᱦᱚᱭ ᱫᱟᱲᱮᱭᱟᱜ-ᱟ ᱩᱱᱟᱹᱜ ᱡᱟᱭᱜᱟ ᱠᱚᱫᱚ᱾
ᱦᱩᱸ
ᱟᱨ ᱡᱷᱚᱛᱚ ᱜᱮ ᱦᱚᱱ ᱤᱭᱟᱹ ᱠᱤᱥᱟᱹᱱ ᱵᱷᱳᱨᱥᱼᱼ ᱛᱚ ᱟᱫᱚ ᱱᱚᱣᱟ ᱜᱮ ᱡᱷᱚᱛᱚ ᱫᱚ ᱵᱟᱠᱚ ᱞᱚᱦᱚᱭ ᱫᱟᱲᱮᱭᱟᱜ ᱠᱟᱱᱟ ᱠᱚ ᱡᱟᱦᱟᱸ ᱨᱮᱱ ᱠᱟᱹᱴᱤᱡᱼᱼ ᱵᱤᱥᱤ ᱱᱩᱠᱩ ᱠᱚ ᱨᱚᱦᱚᱭ ᱫᱟ ᱠᱚ᱾
ᱟᱪᱪᱷᱟ-ᱟᱪᱪᱷᱟ
ᱟᱫᱚ ᱟᱞᱮᱫᱚ ᱢᱟᱱᱮ ᱟᱹᱣᱨᱤ ᱨᱮ ᱨᱚᱦᱚᱭᱟᱞᱮ, ᱟᱞᱮᱫᱚ ᱢᱟᱱᱮᱼᱼ ᱥᱤ ᱦᱟᱥᱟ ᱠᱚᱫᱚ ᱥᱤᱛ ᱦᱩᱭ ᱟᱠᱟᱱᱟ ᱥᱟᱹᱛ ᱦᱩᱭ ᱟᱠᱟᱱᱟ ᱥᱩᱫᱷᱩ ᱨᱚᱦᱚᱭ ᱜᱮ ᱵᱟᱠᱼᱼ ᱢᱮᱱᱟᱜ-ᱟ ᱟᱫᱚ ᱠᱤᱥᱟᱹᱱ ᱠᱚᱜᱮ ᱵᱟᱞᱮ ᱧᱟᱢᱮᱫ ᱠᱚᱣᱟᱞᱮ᱾
ᱡᱷᱚᱛᱚ ᱜᱮᱠᱚ ᱟᱠᱚᱣᱟᱜ ᱜᱮᱠᱚ ᱠᱟᱹᱢᱤᱭ ᱫᱟ ᱠᱚ ᱦᱟᱹᱱᱠᱩ ᱱᱟᱹᱠᱩᱣᱟᱜ ᱡᱚᱛᱚ ᱠᱚ ᱥᱟᱵ ᱫᱚᱦᱚ ᱠᱮᱫᱟ ᱠᱚ᱾ ᱱᱩᱭ ᱯᱚᱨ ᱱᱩᱭ ᱠᱟᱹᱢᱤ ᱟᱫᱚ ᱟᱞᱮᱫᱚ ᱟᱹᱣᱨᱤ ᱧᱟᱢ ᱠᱚᱣᱟᱞᱮ ᱛᱚᱼᱼ ᱨᱚᱦᱚᱭ ᱫᱚ ᱨᱚᱦᱚᱭ ᱟᱞᱮ ᱟᱫᱚ ᱦᱚᱞᱟ ᱯᱷᱳᱱ ᱞᱮᱫᱤᱧ ᱛᱚ ᱟᱫᱚ ᱛᱤᱦᱤᱧᱼᱼ ᱫᱚ ᱧᱟᱢ ᱠᱮᱜ ᱠᱚᱣᱟ ᱠᱚ ᱥᱮᱫ ᱚᱲᱟᱜ ᱦᱚᱲᱼᱼ
ᱟᱪᱪᱷᱟᱼᱼ
ᱜᱚᱝᱠᱮ ᱟᱯᱮ ᱥᱮᱫ ᱫᱚ?
ᱟᱞᱮ ᱥᱮᱫ ᱦᱚᱸ ᱜᱚᱢᱠᱮ ᱱᱤᱛᱚᱜ ᱟᱞᱮ ᱥᱮᱫ ᱫᱚ ᱦᱚᱜ-ᱚᱭ᱾ ᱫᱟᱜ ᱠᱚ ᱞᱟᱜᱟᱣ ᱟᱠᱟᱱᱟ ᱟᱫᱚ ᱜᱟᱹᱰᱤ ᱠᱚ ᱦᱟᱸᱜ ᱵᱟᱞᱮ ᱧᱟᱢ ᱫᱟ, ᱴᱟᱠᱴᱟᱨ ᱢᱟᱼᱼ ᱟᱞᱮ ᱥᱮᱫ ᱫᱚ ᱠᱚᱢ ᱜᱮᱭᱟ᱾ ᱴᱟᱠᱴᱟᱨ ᱜᱮ ᱴᱟᱠᱴᱟᱨ ᱜᱮ ᱯᱟᱸᱡᱟ ᱵᱟᱲᱟ ᱦᱩᱭᱩᱜ ᱠᱟᱱᱟ ᱫᱟᱜ ᱢᱟ ᱞᱟᱜᱟᱣ ᱠᱟᱱᱟ ᱟᱨᱼᱼ ᱱᱟᱦᱮᱞ ᱠᱚᱦᱚᱸ ᱵᱟᱝ ᱵᱟᱹᱱᱩᱜ-ᱟ ᱡᱮ ᱱᱟᱦᱮᱞ ᱛᱮᱢ ᱥᱤ ᱡᱟᱣᱨᱟᱭᱟ ᱡᱟᱦᱟᱸ ᱛᱱᱟᱹᱜ ᱜᱮ᱾
ᱦᱩᱸᱻᱻ ᱚᱻ ᱛᱟ ᱜᱚᱝᱠᱮ ᱟᱯᱮ ᱥᱮᱫᱼᱼ ᱫᱚ ᱢᱟᱱᱮ ᱱᱟᱦᱮᱞ ᱠᱚᱫᱚ ᱮᱠᱫᱚᱢ ᱜᱮ ᱵᱟᱹᱱᱩᱜ-ᱟ ᱢᱟᱱᱮᱼᱼ
ᱢᱮᱱᱟᱜ ᱫᱚ ᱢᱮᱱᱟᱜ-ᱟ ᱢᱤᱫ ᱢᱤᱫᱵᱟᱨ ᱢᱮᱱᱟᱜ ᱟᱫᱚᱼᱼ ᱱᱟᱦᱮᱞ ᱫᱚ ᱱᱤᱛᱚᱜ ᱫᱚ ᱟᱫᱚ ᱡᱟᱦᱟᱸ ᱠᱚ ᱴᱨᱟᱠᱴᱟᱨ ᱵᱟᱠᱚ ᱧᱟᱢ ᱫᱟ ᱚᱱᱮ ᱟᱠᱚᱣᱟᱜ ᱠᱚ ᱥᱤ ᱵᱟᱲᱟᱭᱮᱫᱟ᱾
ᱦᱩᱸ ᱛᱚ ᱚᱱᱟᱜᱮᱼᱼ ᱴᱟᱠᱴᱚᱨ ᱠᱚ ᱧᱟᱢ ᱫᱚ ᱧᱟᱢᱚᱜ-ᱟ ᱟᱫᱚ ᱦᱚᱜ-ᱚᱭ ᱡᱮᱢᱚᱱ ᱢᱤᱫ ᱥᱟᱝᱛᱮ ᱟᱞᱮ ᱫᱷᱟᱨᱮ ᱢᱟ ᱫᱟᱜᱼᱼ ᱞᱟᱜᱟᱣ ᱮᱱᱟ ᱟᱫᱚ ᱚᱱᱠᱟᱜᱮ ᱟᱫᱚ ᱦᱮᱸᱼᱼ ᱢᱟᱱᱮ ᱡᱟᱦᱟᱸᱭ ᱠᱚ ᱞᱟᱦᱟ ᱨᱮᱠᱚ ᱞᱟᱹᱭ ᱟᱠᱟᱫᱟ ᱩᱱᱠᱩᱣᱟᱜ ᱠᱚ ᱥᱤᱭᱮᱫᱟ᱾
ᱥᱤ ᱮᱫᱟᱠᱚ᱾
ᱛᱟ ᱯᱚᱨᱮ ᱠᱤ ᱟᱞᱮ ᱫᱚ ᱠᱤᱼᱼ ᱱᱚᱜ-ᱚ ᱱᱚᱝᱠᱟ ᱫᱟᱜ ᱧᱟᱢ ᱠᱟᱛᱮ ᱦᱚᱸ ᱟᱫᱚ ᱦᱚᱜ-ᱚᱭ ᱜᱟᱹᱰᱤ ᱵᱟᱝ ᱧᱟᱢᱚᱜ ᱠᱟᱱᱟ᱾
ᱦᱮ ᱟᱫᱚ ᱢᱤᱫᱼᱼ ᱦᱮᱸ ᱟᱫᱚ ᱢᱤᱫ ᱥᱟᱝᱛᱮ ᱫᱟᱜ ᱠᱮᱫᱟᱭ ᱥᱮ ᱜᱚᱴᱟ ᱜᱮ ᱞᱚᱥᱚᱫ ᱱᱟ ᱟᱫᱚ ᱡᱷᱚᱛᱚ ᱦᱚᱲ ᱠᱚ ᱥᱤᱭᱮᱫᱟᱠᱚ ᱛᱚ ᱟᱫᱚ ᱴᱟᱠᱴᱟᱨ ᱫᱚ ᱠᱟᱹᱴᱤᱡᱼᱼ ᱠᱚᱢᱚᱜ ᱜᱮᱭᱟ᱾
ᱦᱩᱸ ᱛᱟᱯᱚᱨ ᱦᱚᱜᱚᱭ ᱱᱤᱛᱚᱜ ᱛᱚᱼᱼ ᱵᱷᱤᱛᱟᱹ ᱢᱟᱜ ᱦᱩᱭᱩᱜ ᱠᱟᱱᱟ ᱵᱷᱤᱛᱟᱹ ᱢᱟᱜ ᱠᱟᱱ ᱠᱟᱹᱢᱤᱴᱟᱜ ᱱᱚᱣᱟ ᱞᱟᱦᱟ ᱤᱫᱤ ᱦᱤᱭᱩᱜ ᱠᱟᱱᱟ᱾
ᱚᱻ
ᱱᱟᱹᱠᱷᱟᱱ ᱩᱱ ᱫᱚ ᱟᱫᱚ ᱥᱤ ᱟᱨ ᱨᱚᱦᱚᱭ᱾
ᱥᱤ ᱟᱨ ᱨᱚᱦᱚᱭᱼᱼ
ᱟᱨ ᱠᱤᱪᱷᱩᱜᱟᱱ ᱜᱟᱹᱰᱤ ᱩᱰᱩᱝ ᱠᱟᱱᱟ ᱱᱮᱛᱟᱨ ᱫᱚ ᱦᱚᱜ-ᱚᱭ ᱵᱷᱤ ᱵᱷᱤᱛᱟᱹ ᱢᱟᱜ ᱠᱚᱦᱚᱸ ᱵᱟᱝ ᱦᱩᱭᱩᱜ ᱠᱟᱱᱟ᱾
ᱵᱟᱝ ᱵᱟᱝ ᱵᱟᱝ ᱦᱟᱱᱮ ᱴᱟᱠᱴᱟᱨ ᱨᱮ ᱥᱤ ᱥᱟᱝ ᱛᱮᱜᱮ ᱥᱟᱭᱤᱰ ᱨᱮ ᱯᱷᱟᱞ ᱤᱭᱟᱹ ᱞᱟᱜᱟᱣ ᱛᱟᱦᱮᱱ ᱠᱟᱱᱟ ᱤᱭᱟᱹ ᱞᱮᱼᱼ ᱠᱟ ᱪᱚᱠᱨᱚ ᱞᱮᱠᱟᱱᱟᱜ᱾ ᱱᱚᱣᱟ ᱛᱮᱜᱮ ᱥᱚᱢᱟᱱ ᱤᱫᱤᱜ ᱠᱟᱱᱟ᱾ ᱜᱮᱫᱼᱼ ᱜᱮᱫ ᱤᱫᱤᱜ ᱠᱟᱱᱟ ᱧᱮᱞ ᱫᱚ ᱧᱮᱞ ᱠᱮᱫᱟ ᱞᱤᱧ ᱟᱹᱞᱤᱧ ᱦᱚᱸ ᱾
ᱢᱟᱱᱮ ᱱᱚᱜᱼᱚᱭ ᱟᱫᱚ ᱨᱚᱦᱚᱭ ᱢᱮᱥᱤᱱ ᱦᱚᱸ ᱩᱰᱩᱝ ᱞᱮᱠᱷᱟᱱ ᱟ ᱟᱵᱚ ᱫᱚ ᱟᱫᱚ ᱥᱤ ᱨᱚᱦᱚᱭ
ᱥᱤ ᱨᱚᱦᱚᱭ ᱵᱷᱤᱛᱟᱹ ᱢᱟ ᱪᱮᱫ ᱪᱮᱫ ᱦᱚᱸ ᱵᱟᱝ ᱞᱟᱜᱟᱜᱼᱟ ᱡᱷᱚᱛᱚ ᱢᱮᱥᱤᱱ ᱛᱮ ᱠᱟᱹᱢᱤᱭᱟᱭ ᱾
ᱦᱮᱸ ᱟᱨ ᱱᱚᱣᱟ ᱛᱚᱞᱟ ᱛᱩᱫ ᱠᱚᱫᱚ ᱠᱟᱢ ᱠᱟᱹᱢᱤ ᱦᱩᱭᱩᱜ ᱛᱟᱵᱚ ᱱᱟ ᱾
ᱦᱮᱸ ᱛᱚᱞᱟ ᱛᱩᱫ ᱠᱚᱫᱚ ᱜᱚᱢᱠᱮ ᱚᱱᱟ ᱫᱚ ᱱᱤᱡᱮ ᱛᱮᱜᱮ ᱛᱩᱫ ᱦᱩᱭᱩᱜᱼᱟ ᱾
ᱛᱚᱞᱟ ᱵᱤᱱ ᱛᱩᱫ ᱠᱮᱫᱟ ᱟᱨ ᱚᱱᱟ ᱵᱤᱱ ᱥᱟᱡᱟᱣ ᱟᱫᱮᱭᱟ ᱵᱟᱝ?
ᱦᱮᱸ
ᱛᱟᱨᱯᱚᱨᱮ ᱱᱮᱛᱟᱨ ᱢᱟ ᱡᱚᱛᱚ ᱢᱮᱥᱤᱱ ᱛᱮ ᱱᱚᱣᱟ ᱦᱩᱲᱩ ᱨᱚᱦᱚᱭ ᱾
ᱦᱩᱸ ᱦᱩᱸ ᱦᱮᱲᱮᱫ ᱦᱚᱸ ᱡᱚᱛᱚ ᱫᱟᱞ ᱠᱚᱦᱚᱸ ᱦᱩᱭᱩᱜ ᱦᱩᱸ
ᱤᱨ ᱤᱨ ᱛᱟᱨᱯᱚᱨᱮ ᱫᱟᱞ ᱦᱚᱸ
ᱫᱟᱞ ᱦᱚᱸ
ᱫᱟᱞ ᱦᱚᱸ ᱦᱚᱜᱼᱚᱭ ᱫᱟᱞ ᱦᱚᱸ ᱪᱮᱫ ᱞᱮᱠᱟ ᱢᱮᱥᱤᱱ ᱩᱰᱩᱝ ᱠᱟᱱᱟ ᱟᱞᱤᱧ ᱟᱸᱡᱚᱢᱮᱫ ᱛᱟᱦᱮᱸ ᱞᱤᱧ ᱢᱟᱱᱮ ᱢᱟᱱᱮ ᱫᱟᱞ ᱵᱟᱝ ᱦᱩᱭᱩᱜ ᱛᱟᱵᱤᱱᱟ ᱢᱟᱱᱮ ᱥᱩᱫᱷᱩ ᱵᱤᱱ ᱫᱚᱦᱚ ᱤᱫᱤᱭᱟᱭᱟ ᱾ ᱟᱸᱡᱚᱢ ᱠᱟᱫᱟ ᱵᱤᱱ?
ᱦᱩᱸ ᱦᱩᱸ ᱦᱩ ᱵᱟᱝ ᱜᱚᱝᱠᱮ ᱟᱹᱰᱤ ᱠᱚᱫᱚ ᱮ ᱟᱹᱰᱤ ᱢᱮᱥᱤᱱ ᱤᱭᱟᱹ ᱢᱮᱥᱤᱱ ᱠᱚ ᱧᱮᱞ ᱠᱮᱫᱟ ᱵᱤᱱ? ᱚᱱᱮ ᱛᱩᱲᱤ ᱫᱟᱞ ᱢᱤᱥᱤᱱ ᱠᱚ ᱚᱱᱮ ᱥᱟᱢᱵᱟᱣ ᱟᱠᱚ ᱥᱚᱡᱮ ᱾
ᱵᱟᱝ ᱵᱟᱝ ᱵᱷᱟᱹᱞᱤᱧ ᱧᱮᱞ ᱟᱠᱟᱫᱟ ᱾
ᱫᱩᱲ ᱟᱞᱮ ᱥᱮᱫ ᱫᱚ ᱱᱚᱣᱟ ᱫᱟᱜ ᱱᱚᱣᱟ ᱛᱮᱜᱮ ᱠᱚ ᱫᱟᱞ ᱜᱮᱭᱟ ᱠᱚ ᱢᱟᱱᱮ ᱦᱩᱲᱩ ᱦᱚᱸ ᱜᱟᱱᱚᱜᱼᱟ ᱫᱟᱞ ᱱᱮ ᱾ ᱟᱫᱚ ᱠᱟᱹᱴᱤᱡ ᱵᱤᱞᱮᱰ ᱪᱮᱧ ᱜᱮᱭᱟ ᱠᱚ ᱢᱟᱱᱮ ᱛᱩᱲᱤ ᱛᱩᱲᱤ ᱠᱚ ᱠᱷᱚᱥᱞᱟ ᱠᱚ᱾
ᱟᱨ ᱤᱭᱟᱹ ᱱᱚᱣᱟ ᱢᱮᱥᱤᱱ ᱠᱚ ᱟᱨ ᱵᱟᱫᱟᱢ ᱠᱚᱦᱚᱸ ᱠᱚ ᱫᱟᱞ ᱜᱮᱭᱟ ᱠᱚ ᱱᱚᱣᱟᱛᱮ ᱾ ᱠᱷᱟᱹᱲ ᱨᱟᱠᱚ ᱪᱤᱛᱟᱱ ᱨᱮ ᱢᱤᱥᱤᱱ ᱛᱟᱦᱮᱸᱱᱟ ᱾ ᱵᱷᱤᱛᱤᱨ ᱨᱮᱠᱚ ᱵᱟᱭᱟᱠᱚ ᱠᱷᱟᱹᱲ ᱨᱮᱱᱟᱜ ᱤᱭᱟᱹ ᱚᱠᱥ ᱢᱮᱱᱟ ᱟᱫᱚ ᱟᱥ ᱵᱷᱤᱛᱤᱨ ᱨᱮᱜᱮ ᱟᱡ ᱛᱮᱜᱮ ᱦᱚᱭ ᱛᱮᱜᱮ ᱤᱭᱟᱹᱜᱼᱟ ᱾ ᱯᱷᱤᱱᱤᱥᱤᱝ ᱢᱟ ᱚᱴᱟᱝᱚᱜᱼᱟ ᱟᱫᱚ ᱥᱟᱭᱤᱰ ᱛᱮ ᱟᱬᱜᱚᱱᱟ ᱾
ᱟᱪᱪᱷᱟ
ᱚ ᱟᱯᱮᱥᱮᱫ ᱫᱚ ᱜᱚᱝᱠᱮ ᱵᱟᱝ ᱟᱫᱚ ᱵᱟᱠᱚ ᱫᱟᱞ ᱜᱮᱭᱟ ᱟᱯᱮᱥᱮᱫ ᱫᱚ ᱢᱤᱥᱤᱱ ᱛᱮ ᱤᱭᱟᱹ ᱯᱟᱥᱮ ᱛᱩᱲᱤ ᱠᱚᱫᱚ ᱾
ᱦᱮᱸ ᱜᱚᱝᱠᱮ ᱟᱞᱮᱫ ᱫᱚ, ᱛᱩᱲᱤ ᱠᱚᱫᱚ ᱱᱚᱣᱟ ᱢᱤᱥᱤᱱ ᱛᱮᱜᱮ ᱾
ᱚ
ᱛᱚ ᱚᱱᱟ ᱫᱚ, ᱟᱹᱣᱨᱤ ᱦᱤᱡᱩᱜ ᱟᱞᱮᱥᱮᱫ ᱫᱚ ᱾
ᱚ ᱟᱞᱮᱥᱮᱫ ᱫᱚ ᱜᱚᱢᱠᱮ ᱫᱚᱢᱮ ᱜᱮ ᱱᱚᱣᱟ ᱢᱮᱥᱤᱱ ᱛᱮᱫᱚ ᱢᱮᱱᱟᱜᱼᱟ ᱾ ᱱᱚᱣᱟ ᱛᱮᱜᱮ ᱱᱚᱣᱟ ᱛᱮᱦᱚᱸ ᱦᱩᱲᱩ ᱠᱚ ᱫᱟᱞ ᱠᱚ ᱫᱟᱞ ᱜᱮᱭᱟ ᱠᱚ᱾ ᱫᱟᱞ ᱫᱚ ᱵᱟᱝ ᱠᱟᱱᱟ ᱚᱱᱟ ᱫᱚ ᱾ ᱯᱩᱨᱟᱹ ᱥᱟᱢᱵᱟᱣᱟᱢ ᱛᱚ ᱚᱱᱟ ᱜᱩᱸᱰᱟᱹ ᱫᱚ ᱜᱩᱸᱰᱟᱹᱜᱼᱟ ᱚᱱᱟ ᱠᱷᱚᱲ ᱫᱚ ᱵᱟᱝ ᱤᱭᱟᱹᱟᱹᱜ ᱛᱟᱲᱤᱜᱼᱟ ᱾ ᱪᱷᱟᱯᱟ ᱚᱰᱩᱠ ᱟᱭ
ᱛᱟᱨᱯᱚᱨᱮ ᱜᱚᱢᱠᱮ ᱟᱞᱮ ᱫᱚ ᱛᱩᱲᱤ ᱫᱚ ᱥᱮᱨᱚᱠᱚᱢ ᱵᱟᱞᱮ ᱪᱟᱥ ᱜᱮᱭᱟ ᱡᱮᱢᱚᱱ ᱾ ᱠᱚᱥᱞᱟ ᱞᱮ ᱪᱟᱥᱟ ᱟᱞᱮ ᱫᱚ ᱵᱮᱥᱤ ᱟᱨ ᱠᱚᱥᱞᱟ ᱫᱚᱢᱼᱼ ᱠᱮ ᱱᱚᱜᱼᱚᱭ
ᱱᱚᱣᱟ ᱫᱚ ᱤᱭᱟᱹ ᱛᱮᱜᱮ ᱦᱮᱸ ᱦᱮᱸ ᱱᱚᱣᱟ ᱫᱚ ᱥᱤᱛᱩᱝ ᱛᱮ ᱤᱭᱟᱹ ᱦᱩᱭᱩᱜᱼᱟ᱾
ᱥᱤᱛᱩᱝ ᱨᱮ ᱛᱟᱥᱮ ᱠᱟᱛᱮᱫ ᱟᱫᱚ ᱠᱤᱪᱷᱩ ᱤᱭᱟᱹᱼᱼ ᱯᱚᱨ ᱟᱫᱚ ᱚᱱᱟ ᱛᱤ ᱛᱮᱜᱮ ᱵᱚᱱ ᱠᱚᱴᱟᱭᱟ ᱚᱱᱟ ᱫᱚ ᱾
ᱜᱩᱪᱷᱤ ᱫᱚ ᱵᱟᱝ ᱠᱚᱴᱟᱭᱟ ᱚᱱᱮ
ᱚᱱᱟ ᱫᱚ ᱦᱩᱲᱩ ᱥᱮ ᱛᱩᱲ ᱛᱩᱲᱤ ᱞᱮᱠᱟ ᱫᱚ ᱫᱟᱞ ᱫᱚ ᱵᱟᱝ ᱦᱩᱭᱩᱜᱼᱟ ᱾
ᱮᱸ
ᱟᱫᱚ ᱟᱞᱮ ᱥᱮᱫ ᱫᱚ ᱟᱹᱰᱤ ᱠᱚᱫᱚ ᱢᱟᱱᱮ ᱫᱤᱠᱩ ᱜᱮ ᱠᱟᱹᱴᱤᱡ ᱠᱚ ᱤᱭᱟᱹ ᱧᱚᱜ ᱜᱮᱭᱟ ᱠᱚ ᱫᱚᱢᱮ ᱠᱚ ᱪᱟᱥ ᱜᱮᱭᱟ ᱠᱚ ᱛᱚ ᱾ ᱟᱫᱚ ᱛᱟᱥᱮ ᱨᱮᱱᱟᱜ ᱡᱟᱭᱜᱟ ᱛᱚ ᱵᱟᱠᱚ ᱧᱟᱢ ᱟᱠᱚ ᱾ ᱟᱫᱚ ᱚᱱᱮ ᱥᱤᱛᱩᱝ ᱨᱮ ᱡᱷᱚᱛᱚ ᱠᱚ ᱚᱱᱮ ᱴᱮᱸᱰᱟᱨ ᱠᱟᱜᱼᱟ ᱠᱚ, ᱨᱚᱦᱚᱲ ᱦᱚᱪᱚ ᱠᱚᱫᱚᱢ ᱦᱮᱸ? ᱦᱮᱞᱳ, ᱟᱡᱚᱢ ᱫᱟᱵᱤᱱ?
ᱥᱤᱛᱩᱝ ᱨᱮᱠᱚ ᱢᱟᱱᱮ ᱟᱹᱰᱤ ᱩᱛᱟᱹᱨ ᱫᱚ ᱟᱫᱚ ᱩᱹᱜ ᱛᱟᱥᱮ ᱛᱚ ᱵᱟᱠᱚ ᱫᱟᱲᱮᱭᱟᱜ ᱠᱚ ᱛᱚ, ᱟᱫᱚ ᱚᱱᱠᱟ ᱥᱤᱛᱩᱝ ᱨᱮᱠᱚ ᱴᱮᱰᱮᱨ ᱠᱟᱜ ᱠᱚ ᱛᱚ ᱫᱚᱢᱮ ᱡᱷᱚᱛᱚ ᱪᱯ ᱪᱮᱛᱟᱱ ᱥᱮᱜ ᱟᱫᱚ ᱟᱹᱰᱤ ᱪᱮᱦᱨᱟ ᱨᱚᱦᱚᱲᱚᱜ ᱥᱤᱛᱩᱝ ᱛᱮ ᱟᱫᱚ ᱢᱤᱥᱤᱱ ᱨᱮᱠᱚ ᱵᱟᱭ ᱜᱚᱜ ᱠᱟᱜᱼᱟ ᱠᱚ, ᱟᱫᱚ ᱟᱹᱰᱤ ᱪᱮᱦᱨᱟ ᱯᱩᱨᱟᱹ ᱤᱱ ᱤᱭᱟᱹ ᱵᱷᱤᱛᱤᱨ ᱛᱚ ᱜᱷᱟᱱᱴᱟ ᱟ ᱛᱚ ᱟᱹᱰᱤ ᱪᱮᱦᱨᱟ ᱢᱟᱱᱮ ᱡᱷᱚᱛᱚ ᱢᱤᱫ ᱥᱮᱫᱚᱜᱼᱟ ᱤᱭᱟᱹ ᱠᱚ, ᱠᱷᱚᱥᱞᱟ ᱠᱚ ᱟᱨ ᱰᱟᱹᱱᱴᱤᱜ ᱠᱟ ᱡᱷᱚᱛᱚ ᱢᱤᱫ ᱫᱷᱟᱨᱮᱜᱼᱟ᱾ ᱱᱚᱣᱟ ᱫᱚ ᱵᱟᱠᱚ ᱫᱟᱞ ᱜᱮᱭᱟ ᱠᱚ ᱟᱹᱰᱤ ᱠᱚᱢ ᱠᱚ ᱫᱟᱞ ᱜᱮᱭᱟ ᱠᱚ, ᱵᱟᱫ ᱵᱟᱫ ᱡᱷᱚ ᱛᱚᱠᱚ ᱤᱭᱟᱹ ᱜᱮᱭᱟ ᱛᱟᱥᱮ ᱤᱭᱟᱹ ᱠᱚ ᱟᱫᱚ ᱟᱹᱰᱤ ᱦᱚᱲ ᱫᱚ ᱡᱟᱦᱟᱸᱭ ᱵᱤᱥᱤ ᱛᱮᱠᱚ ᱫᱚᱢᱮ ᱱᱩᱠᱩ ᱠᱚ ᱫᱟᱞ ᱜᱮᱭᱟ᱾ ᱵᱟᱠᱷᱟᱱ ᱱᱚᱣᱟ ᱛᱩᱲᱤ ᱠᱚᱫᱚ ᱛᱩᱲᱤ ᱫᱚ ᱫᱚᱢᱮᱞᱮ ᱫᱚᱢᱮ ᱠᱚ ᱫᱟᱞ ᱜᱮᱭᱟ ᱠᱚ ᱛᱩᱲᱤ ᱜᱮ᱾ ᱟᱞᱮᱥᱮᱫ ᱫᱚ ᱛᱩᱲᱤ ᱫᱚᱢᱮ ᱠᱚ ᱪᱟᱥ ᱜᱮᱭᱟᱛᱚ ᱠᱷᱚᱥᱞᱟ ᱦᱚᱸᱠᱚ ᱪᱟᱥ ᱜᱮᱭᱟ ᱛᱩᱤ ᱦᱚᱸ ᱫᱚᱢᱮ ᱠᱚ ᱪᱟᱥ ᱜᱮᱭᱟᱢ ᱠᱚ ᱟᱞᱮ ᱥᱮᱫ᱾
ᱚ,
ᱟᱨ ᱛᱩᱲᱤ ᱫᱚ ᱢᱮᱥᱤᱱ ᱛᱮ ᱫᱟᱞ ᱫᱚ ᱠᱟᱹᱴᱤᱡ ᱚᱥᱩᱵᱤᱫᱟ ᱜᱮ ᱵᱩᱡᱷᱟᱹᱜᱼᱟ ᱢᱟᱱᱮ ᱟᱹᱰᱤ ᱟᱥᱛᱮ ᱟᱥᱛᱮ ᱫᱟᱞ ᱦᱩᱭ ᱦᱩᱭᱩᱜᱭᱟ ᱛᱚ,
ᱦᱩᱸ᱾
ᱚᱱᱟ ᱫᱚ ᱥᱮᱠ ᱥᱮᱠ ᱦᱚᱸ ᱵᱟᱝ ᱨᱟᱠᱟᱵ ᱫᱟᱲᱮ ᱦᱳᱲᱳ ᱞᱮᱠᱟ ᱫᱚ ᱱᱚᱣᱟ ᱫᱚ ᱦᱟᱱᱮ ᱢᱤᱫ ᱴᱷᱮᱱ ᱛᱟᱲᱤᱭᱟᱢ ᱛᱚ ᱟᱫᱚ ᱡᱷᱚᱛᱚ ᱛᱚ ᱜᱚᱦᱚᱲ ᱞᱮᱠᱷᱟᱱ ᱜᱮ ᱡᱷᱚᱛᱚ ᱤᱭᱟᱹ ᱞᱟᱴᱷᱟᱜ-ᱟ᱾ ᱟᱫᱚ ᱞᱮᱵᱮᱫᱚᱜ ᱦᱩᱭᱩᱜ-ᱟ ᱢᱤᱫ ᱡᱟᱸᱜᱟ ᱛᱮ ᱞᱮᱵᱮ ᱛᱟᱢ ᱢᱤᱫ ᱵᱟᱨ ᱛᱤᱛᱮ ᱟᱨᱦᱚᱸ ᱟᱥᱛᱮ ᱟᱥᱛᱮ ᱨᱟᱠᱟᱵᱟᱢ᱾ ᱟᱫᱚ ᱠᱟᱹᱴᱤᱡ ᱚᱥᱩᱵᱤᱫᱟᱜ-ᱟ ᱢᱟᱱᱮ ᱤᱭᱟᱹ ᱛᱮᱫᱚ ᱢᱮᱥᱤᱱ ᱛᱮᱫᱚ ᱴᱟᱭᱤᱢ ᱞᱟᱜᱟᱜ-ᱟ ᱫᱚᱢᱮ᱾ ᱟᱨ ᱢᱤᱥᱤᱱ ᱛᱮᱠᱷᱟᱱ ᱥᱩᱡᱮ ᱵᱟᱭ ᱛᱟᱲᱤ ᱛᱟᱲᱤ ᱵᱟᱭ ᱟᱢ ᱟᱨ ᱡᱷᱚᱛᱚ ᱟᱥᱛᱮ ᱟᱥᱛᱮ ᱤᱭᱟᱹᱜ-ᱟ᱾ ᱢᱤᱫ ᱫᱷᱟᱨᱮ ᱛᱮ ᱛᱩᱲᱤ
ᱴᱷᱤᱠ ᱴᱷᱤᱠ᱾
ᱥᱩᱵᱤᱫᱷᱟ ᱟᱫᱚᱢ
ᱥᱩᱵᱤᱫᱷᱟ ᱢᱮᱱᱟᱜ-ᱟ ᱦᱮᱸᱥᱮ?
ᱦᱮᱸ ᱥᱩᱵᱤᱫᱟ ᱢᱮᱱᱟᱜ-ᱟ ᱱᱚᱣᱟ ᱨᱮᱫᱚ ᱢᱮᱥᱤᱱ ᱨᱮᱫᱚ ᱠᱚᱥᱴᱚ ᱜᱮᱭᱟ ᱛᱚ ᱠᱟᱹᱴᱤᱡ,
ᱦᱮᱸ ᱱᱚᱝᱠᱟ ᱟᱹᱵᱤᱱ ᱡᱩᱫᱤ ᱵᱤᱱ ᱱᱚᱣᱟ ᱛᱩᱲᱤᱜ ᱟᱫᱚ ᱟᱞᱮᱥᱮᱫ ᱫᱚ ᱚᱸᱜ ᱚᱭ ᱛᱩᱲᱤ ᱠᱚᱫᱚ ᱠᱷᱩᱵ ᱠᱚᱢ ᱠᱷᱚᱥᱞᱟ ᱜᱮ ᱵᱤᱥᱤ, ᱚᱱᱟᱛᱮ ᱛᱩᱲᱤ ᱨᱮᱱᱟᱜ ᱤᱭᱟᱹ ᱫᱚ ᱢᱮᱥᱤᱱ ᱫᱚ ᱥᱮᱨᱚᱠᱚᱢ ᱵᱟᱹᱱᱩᱜ-ᱟ᱾
ᱚ ᱛᱚ ᱜᱚᱝᱠᱮ ᱟᱯᱮ ᱥᱮᱫ ᱫᱚ ᱵᱟᱫᱟᱢ ᱠᱚᱫᱚ ᱨᱚᱦᱚᱭ ᱜᱮᱭᱟ ᱠᱚ ᱥᱮ ᱵᱟᱝ?
ᱵᱟᱫᱟᱢ ᱠᱚᱫᱚ ᱠᱷᱩ ᱠᱷᱩᱵ ᱠᱚᱢ ᱦᱩᱭᱩᱜ ᱜᱮᱭᱟ ᱵᱟᱫᱟᱢ᱾
ᱚ᱾
ᱨᱚᱦᱚᱭ ᱫᱚ ᱨᱚᱦᱚᱭ ᱜᱮᱭᱟ ᱠᱚ ᱚᱱᱟ ᱫᱷᱟᱨᱮ ᱯᱟᱥᱮ ᱨᱮᱱ ᱫᱤᱠᱩ ᱠᱚ᱾
ᱚ᱾
ᱩᱸ
ᱢᱟᱱᱮ ᱠᱚᱢ ᱠᱚ ᱨᱚᱦᱚᱭ ᱜᱮᱭᱟ ᱠᱚ᱾
ᱦᱮᱸ ᱟᱞᱮ ᱥᱮᱫ ᱫᱚ ᱟᱞᱮ ᱫᱚ ᱵᱟᱞᱮ ᱵᱟᱞᱮ ᱨᱚᱦᱚᱭ ᱵᱟᱲᱟᱭ ᱜᱮᱭᱟ᱾
ᱚ
ᱦᱩᱸ ᱵᱚᱲᱚᱢ ᱠᱚᱫᱚ
ᱟᱞᱮᱥᱮᱫ ᱫᱚ ᱜᱚᱝᱠᱮ ᱵᱟᱫᱟᱢ ᱠᱚᱫᱚ ᱨᱚᱦᱚᱭ ᱜᱮᱭᱟᱞᱮ ᱫᱚᱢᱮ ᱜᱮ᱾ ᱢᱟᱱᱮ ᱟᱞᱮ ᱫᱚ ᱩᱱᱟᱹᱜ ᱫᱚ ᱵᱟᱞᱮ ᱟᱞᱮ ᱫᱚ ᱵᱟᱞᱮ ᱨᱚᱦᱚᱭ ᱜᱮᱭᱟᱞᱮ ᱢᱟᱱᱮ, ᱨᱚᱦᱚᱭ ᱜᱮᱭᱟᱠᱚ ᱟᱞᱮ ᱥᱮᱫ ᱫᱚᱢᱮ ᱜᱮ ᱪᱟᱥ ᱜᱮᱭᱟ ᱠᱚ᱾
ᱟᱪᱪᱷᱟ᱾
ᱟᱞᱮ ᱫᱚ ᱢᱟᱱᱮ ᱚᱲᱟᱜ ᱡᱚᱢ ᱞᱮᱠᱟᱞᱮ ᱠᱟᱹᱴᱤᱡ ᱪᱟᱹᱩᱞᱩᱝᱮ ᱨᱚᱦᱚᱭᱟᱞᱮ, ᱱᱚᱝᱠᱟ ᱵᱟᱨ ᱯᱮ ᱠᱟᱴᱷᱟ ᱜᱟᱱ᱾
ᱟᱪᱪᱷᱟ ᱟᱪᱪᱷᱟ᱾ ᱛᱟᱦᱚᱞᱮ ᱜᱚᱢᱠᱮ ᱱᱤᱛᱚᱜ ᱫᱚ ᱥᱚᱵᱽᱡᱤ ᱠᱚᱫᱚ ᱯᱮ ᱨᱚᱦᱚᱭᱟ ᱥᱮ ᱥᱩᱫᱷᱩ ᱦᱩᱲᱩ ᱜᱮ ᱨᱚᱦᱚᱭ ᱪᱟᱞᱟᱜ-ᱟ?
ᱵᱟᱝ ᱜᱚᱝᱠᱮ ᱥᱚᱵᱽᱡᱤ ᱠᱚᱦᱚᱸ ᱟᱞᱮ ᱥᱮᱫ ᱫᱚ ᱠᱚ ᱨᱚᱦᱚᱭ ᱜᱮᱭᱟ ᱠᱚ, ᱟᱞᱮ ᱦᱚᱸ ᱨᱚᱦᱚᱭ ᱜᱮᱭᱟᱞᱮ ᱥᱚᱵᱡᱤ ᱠᱚᱫᱚ᱾ ᱵᱚᱨᱥᱟ ᱨᱮ ᱟᱞᱮ ᱫᱚ ᱚᱱᱮ ᱜᱷᱩᱴᱩ ᱢᱟᱱᱮ ᱜᱟᱰᱟ ᱫᱷᱟᱨᱮ ᱢᱮᱱᱟᱜ ᱛᱟᱞᱮᱭᱟ ᱛᱚ, ᱡᱟᱭᱜᱟ ᱠᱚ? ᱟᱫᱚ ᱜᱷᱩᱴᱩ ᱡᱟᱭᱜᱟ ᱠᱚ ᱢᱮᱱᱟᱜ ᱛᱟᱞᱮᱭᱟ ᱾ ᱛᱚ ᱚᱱᱮ ᱫᱟᱜ ᱠᱚᱫᱚ, ᱵᱟᱝ ᱛᱤᱸᱜᱩᱱᱟ ᱫᱟᱜ ᱾ ᱟᱫᱚ ᱱᱚᱣᱟ ᱠᱚᱫᱮ, ᱨᱚᱦᱚᱭ ᱜᱮᱭᱟᱞᱮ ᱥᱚᱵᱡᱤ ᱠᱚ ᱾
ᱢᱟᱱᱮ ᱜᱷᱩᱴᱩ ᱡᱟᱭᱜᱟ ᱠᱚᱫᱚ, ᱚᱱᱟ ᱠᱚᱫᱚ ᱦᱩᱲᱩ ᱢᱟ ᱵᱟᱝ ᱨᱚᱦᱚᱭᱚᱜ-ᱟ ᱾
ᱵᱟᱝ ᱵᱟᱝ, ᱵᱟᱝ ᱵᱟᱝ ᱜᱷᱩᱴᱩ ᱡᱟᱭᱜᱟ ᱫᱚ ᱦᱩᱲᱩ ᱦᱚᱸ ᱨᱚᱦᱚᱭ ᱫᱚ, ᱨᱚᱦᱚᱭ ᱜᱮᱭᱟᱞᱮ ᱾
ᱟᱪᱪᱷᱟ ᱾
ᱦᱩᱲᱩ ᱦᱚᱸᱞᱮ, ᱨᱚᱦᱚᱭ ᱜᱮᱭᱟᱞᱮ, ᱜᱷᱩᱴᱩ ᱡᱟᱭᱜᱟ ᱫᱚ, ᱠᱟᱹᱴᱤᱡ ᱵᱤᱥᱤ ᱧᱚᱜ ᱜᱮ ᱢᱮᱱᱟᱜ ᱛᱟᱞᱮᱭᱟ ᱾ ᱛᱚ ᱟᱫᱚ ᱦᱩᱲᱩ ᱦᱚᱸ ᱨᱚᱦᱚᱭ ᱜᱮᱭᱟᱞᱮ
ᱟᱫᱚ, ᱟᱫᱚ ᱥᱚᱵᱡᱤ ᱠᱚᱦᱚᱸ ᱠᱟᱹᱴᱤᱡ ᱞᱮ, ᱨᱚᱦᱚᱭ ᱜᱮᱭᱟᱞᱮ ᱾
ᱠᱤᱪᱷᱩᱜ ᱜᱟᱱ ᱵᱟᱹᱫᱽ ᱫᱚ, ᱥᱚᱼᱥᱚ, ᱥᱚᱵᱽᱡᱤ ᱞᱟᱹᱜᱤᱫ ᱫᱚᱦᱚ ᱠᱟᱜ-ᱟ ᱾ ᱥᱚᱼᱥᱚᱼᱥᱚᱵᱽᱡᱤ ᱞᱟᱹᱜᱤᱫ ᱯᱮ ᱫᱚᱦᱚ ᱠᱟᱜ-ᱟ ᱾
ᱦᱩᱸ ᱦᱩᱸ ᱾
ᱟ ᱪᱟ ᱪᱷᱟ, ᱛᱟᱦᱚᱞᱮ, ᱱᱤᱛᱚᱜ ᱱᱚᱣᱟ ᱵᱚᱨᱥᱟ, ᱨᱮᱫᱚ ᱪᱮᱫ? ᱪᱮᱫ? ᱥᱚᱵᱽᱡᱤ ᱠᱚᱯᱮ ᱨᱚᱦᱚᱭᱟ ᱾
ᱱᱚᱣᱟ ᱜᱚᱝᱠᱮ, ᱵᱚᱨᱥᱟ ᱨᱮᱫᱚ, ᱨᱚᱦᱚᱭ ᱜᱮᱭᱟ ᱞᱮ, ᱱᱤᱛᱚᱜ ᱵᱮᱸᱜᱟᱲ ᱠᱚ ᱾ ᱡᱷᱤᱸᱜᱟᱹ ᱤᱭᱟᱹ, ᱡᱷᱤᱸᱜᱟᱹ ᱠᱚ ᱾
ᱟᱨ ᱤᱭᱟᱹ ᱠᱚ, ᱜᱷᱟᱸᱜᱷᱨᱟ ᱠᱚ᱾
ᱛᱟᱦᱚᱞᱮ ᱜᱚᱝᱠᱮ ᱱᱚᱣᱟ ᱫᱚ ᱚᱲᱟᱜ ᱡᱚᱢ ᱞᱟᱹᱜᱤᱫ ᱜᱮ ᱥᱮ ᱠᱟᱹᱴᱤᱡᱼᱼ ᱟᱠᱷᱨᱤᱧ ᱱᱟᱯᱟᱭ ᱟᱠᱷᱨᱤᱧ ᱵᱟᱲᱟᱭᱟ
ᱟᱞᱮ ᱫᱚᱼᱼ ᱠᱤᱪᱷᱩ ᱜᱟᱱ ᱞᱮ ᱜᱚᱝᱠᱮ ᱞᱮ ᱟᱠᱷᱨᱤᱧ ᱜᱮᱭᱟ ᱞᱮ ᱫᱚᱢᱮ ᱫᱚ ᱵᱟᱝ ᱢᱟᱱᱮ ᱠᱟᱹᱴᱤᱡ ᱫᱚᱢᱮ ᱫᱚ ᱵᱟᱝ ᱦᱟᱱᱮ ᱠᱟᱹᱴᱤᱡᱼᱼ ᱠᱤᱪᱷᱩ ᱜᱟᱱ ᱞᱮ ᱟᱠᱷᱨᱤᱧ ᱜᱮᱭᱟᱞᱮᱼᱼ
ᱟᱪᱪᱷᱟ ᱟᱪᱪᱷᱟ ᱢᱟᱱᱮ ᱡᱚᱢ ᱦᱚᱸ ᱫᱚ ᱛᱤᱱᱟᱹᱜ ᱮᱢ ᱡᱚᱢᱟ ᱦᱮᱸ ᱥᱮ
ᱡᱚᱢ ᱦᱚᱸ ᱛᱤᱱᱟᱹᱜ ᱡᱚᱢᱟᱢ ᱟᱫᱚ ᱫᱚᱢᱮ ᱜᱮ ᱡᱚ ᱫᱚ ᱡᱚᱜ ᱜᱮᱭᱟ ᱟᱫᱚ ᱫᱚᱢᱮ ᱡᱚᱠᱷᱚᱱ ᱡᱚ ᱵᱤᱥᱤ ᱟᱫᱚ ᱟᱹᱠᱷᱨᱤᱧ ᱜᱮᱭᱟ ᱞᱮ
ᱦᱳᱭ ᱟᱫᱚ ᱡᱩᱫᱤ ᱵᱟᱹᱲᱛᱤᱜ ᱠᱷᱟᱱ ᱫᱚ ᱠᱟᱡ
ᱦᱮᱸ ᱵᱟᱹᱲᱛᱤ ᱠᱷᱟᱱ ᱫᱚ ᱟᱫᱚ ᱱᱚᱣᱟᱼᱼ ᱥᱚᱵᱽᱡᱤ ᱛᱚ ᱟᱫᱚ ᱫᱚ ᱦᱚ ᱨᱮ ᱦᱚᱸ ᱛᱚ ᱫᱟᱨᱮ ᱨᱮ ᱫᱚᱦᱚ ᱨᱮ ᱦᱚᱸ ᱛᱚ ᱱᱟᱹᱲᱤ ᱵᱲᱤᱡᱚᱜᱼᱟ ᱢᱟᱱᱮ ᱫᱚᱢᱮ ᱜᱚᱥ ᱥᱚᱣᱟ ᱤᱭᱟᱹᱼᱟ ᱱᱟᱹᱲᱤ ᱠᱚ ᱦᱚᱸ ᱨᱚᱜᱟᱜᱼᱟᱛᱚ ᱫᱚᱢᱮ ᱡᱚ ᱛᱟᱦᱮᱸ ᱞᱮᱠᱟᱱ ᱟᱫᱚ ᱜᱚᱫ ᱜᱤᱰᱤ ᱠᱟᱜ ᱦᱩᱭᱩᱜ ᱟᱫᱚ ᱵᱮᱥᱤ ᱫᱤᱱ ᱦᱚᱸ ᱛᱚ ᱥᱚᱵᱽᱡᱤ ᱫᱚ ᱚᱲᱟᱜ ᱨᱮ ᱦᱚᱸ ᱛᱚ ᱫᱚᱦᱚ ᱵᱟᱝ ᱜᱟᱱᱚᱜ ᱟᱛᱚ ᱢᱟᱱᱮ ᱵᱤᱞᱤ-ᱟ ᱟᱡ ᱛᱮ ᱜᱮ ᱫᱚᱦᱚ ᱛᱮᱜᱮ ᱜᱚᱥᱚᱜᱼᱟ
ᱦᱳᱭ ᱦᱳᱭ
ᱟᱫᱚ ᱵᱮᱠᱟᱨ ᱱᱚᱥᱴᱚ ᱟ ᱪᱮᱫᱟᱜ ᱟᱫᱚ ᱱᱚᱣᱟ ᱜᱮᱞᱮ ᱟᱠᱷᱨᱤᱧ ᱡᱟᱦᱟᱸ ᱛᱤᱱᱟᱹᱜ ᱯᱚᱭᱥᱟ ᱛᱚ ᱦᱩᱭᱩᱜᱼᱟ ᱟᱫᱚ ᱠᱟᱹᱴᱤᱡ ᱟᱠᱷᱨᱤᱧ ᱟᱠᱷᱨᱤᱧ ᱜᱮᱭᱟᱞᱮ ᱥᱚᱵᱽᱡᱤ ᱠᱚ ᱫᱚ ᱠᱟᱹᱴᱤᱡ ᱵᱮᱥᱤ ᱞᱮᱠᱷᱟᱱᱼ ᱜᱚᱝᱠᱮ ᱛᱟ ᱟᱯᱮ ᱥᱮᱫ ᱫᱚ ᱪᱮᱫ ᱠᱚ ᱨᱚᱦᱚᱭ ᱜᱮᱭᱟ ᱠᱚ ᱥᱚᱵᱽᱡᱤ ᱠᱚ ᱫᱚᱼᱼ
ᱟᱞᱮ ᱥᱮᱫ ᱫᱚ ᱜᱚᱝᱠᱮ ᱱᱤᱛᱚᱜ ᱫᱚ ᱵᱚᱨᱥᱟ ᱛᱮᱫᱚ ᱥᱩᱫᱷᱩ ᱦᱩᱲᱳ ᱜᱮ ᱥᱚᱵᱽᱡᱤ ᱠᱚ ᱫᱚᱼᱼ ᱛᱚ ᱵᱟᱝ ᱦᱩᱭᱩᱜ ᱜᱮᱭᱟ
ᱚ
ᱥᱚᱵᱽᱡᱤ ᱠᱚ ᱫᱚ ᱱᱤᱛᱚᱜ ᱫᱚᱼᱼ ᱥᱚᱵᱽᱡᱤ ᱠᱚ ᱫᱚ ᱟᱞᱮ ᱥᱮᱫ ᱫᱚ ᱟᱹᱰᱤ ᱠᱚᱢ ᱞᱮ ᱨᱚᱦᱚᱭ ᱜᱮᱭᱟ᱾ ᱟᱨ ᱱᱤᱛᱚᱜ ᱵᱚᱨᱥᱟ ᱨᱮ ᱜᱮ ᱥᱩᱫᱷᱩ ᱦᱩᱲᱩᱜ ᱜᱮ ᱥᱚᱵᱽᱡᱤ ᱥᱚᱵᱽᱡᱤ ᱫᱚ ᱵᱟᱝ ᱢᱟ ᱛᱟᱦᱮᱱ ᱜᱮᱭᱟ ᱚ ᱦᱩᱲᱩ ᱠᱚ ᱨᱟᱠᱟᱵ ᱠᱟᱛᱮᱫ ᱵᱚᱨᱚᱝ
ᱦᱩᱸ
ᱥᱚᱵᱽᱡᱤ ᱠᱚ ᱞᱮ ᱞᱟᱜᱟᱣᱟ ᱡᱟᱦᱟᱱᱟᱜ ᱟᱨᱼᱼ ᱠᱷᱚᱥᱞᱟ ᱠᱚᱼᱼ ᱦᱮᱸ ᱚᱱᱟ ᱠᱚ ᱫᱚ ᱚᱱᱟ ᱠᱷᱚᱥᱞᱟ ᱢᱟ ᱵᱮᱥᱤ ᱜᱮ ᱵᱟᱱᱩᱜᱼᱟ ᱥᱩᱫᱩ ᱮᱨ ᱦᱩᱲᱩ ᱥᱤ ᱠᱟᱛᱮᱢ ᱮᱨ ᱜᱤᱰᱤ ᱠᱮᱫᱟ ᱛᱟᱯᱚᱨᱮ ᱚᱨᱮᱠ ᱫᱟᱜ ᱠᱚ ᱠᱟᱹᱴᱤᱡ ᱮᱢ ᱯᱟᱸᱡᱟᱣ ᱮᱫᱟ ᱚᱱᱟ ᱠᱮᱱᱮᱞ ᱫᱟᱜ ᱠᱚ ᱠᱚ ᱠᱮᱱᱮᱞ ᱫᱟᱜᱼᱼ